ᱦᱮᱞᱳ ᱜᱚᱝᱠᱮ ᱦᱮᱸ ᱟᱸᱡᱚᱢᱮᱫᱟ ᱵᱤᱱ
ᱦᱮᱸ ᱦᱮᱸᱚᱢᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ ᱛᱚ
ᱦᱮᱸ ᱟᱸᱡᱚᱢᱚᱜ ᱠᱟᱱᱟ ᱛᱚ ᱜᱚᱝᱠᱮ ᱟᱞᱟᱝ ᱱᱤᱛᱳ ᱦᱮᱸ ᱞᱟᱹᱭᱵᱤᱱ
ᱦᱮᱸ ᱠ ᱞᱟᱹᱭ ᱢᱮᱥᱮ
ᱟᱪᱪᱷᱟ ᱤᱧ ᱞᱟᱹᱭᱮᱫᱟ ᱡᱮ ᱱᱤᱛᱳ ᱫᱚ ᱮᱠᱞᱟᱱ ᱫᱚ ᱡᱟᱦᱟᱸ ᱫᱟᱜ ᱢᱮᱱᱟᱜᱼᱟ ᱱᱚᱣᱟ ᱫᱟᱜ ᱢᱟᱹᱱᱢᱤ ᱡᱤᱭᱚᱱ ᱨᱮ ᱪᱮᱫ ᱞᱮᱠᱟ ᱮᱱᱮᱢᱮ ᱫᱚᱦᱚᱭᱫᱟᱭ ᱱᱚᱣᱟ ᱱᱤᱭᱟᱹ ᱠᱟᱹᱴᱤᱡ ᱞᱟᱝ ᱜᱟᱞᱚᱪᱟ
ᱦᱳᱭ ᱦᱳᱭ
ᱟᱵᱚ ᱫᱚᱵᱚᱱ ᱵᱟᱲᱟᱭᱟ ᱡᱮ ᱫᱟᱜ ᱚᱱᱟ ᱟᱨ ᱢᱤᱫᱴᱮᱱ ᱧᱩᱛᱩᱢ ᱦᱩᱭᱩᱜ ᱠᱟᱱᱟ ᱡᱮ ᱡᱤᱭᱚᱱ ᱟᱵᱚ ᱡᱩᱫᱤ ᱫᱟᱜ ᱵᱟᱵᱚᱱ ᱧᱩᱭᱟ ᱥᱮ ᱫᱟᱜ ᱵᱟᱵᱚᱱ ᱧᱟᱢᱟ ᱟᱵᱚ ᱟᱹᱰᱤ ᱚᱥᱩᱵᱤᱫᱷᱟ ᱦᱩᱭᱩᱜ ᱛᱟᱵᱚᱱᱟ ᱥᱮ ᱟᱵᱚ ᱞᱟᱹᱭ ᱞᱮᱠᱷᱟᱱ ᱠᱷᱟᱱ ᱵᱟᱧᱪᱟᱣ ᱵᱟᱵᱚᱱ ᱫᱟᱲᱮᱭᱟᱜᱼᱟ ᱛᱚ ᱱᱩᱱᱟᱹᱜ ᱟᱹᱰᱤ ᱜᱩᱨᱩᱛᱛᱚᱯᱩᱨᱱᱚ ᱡᱤᱱᱤᱥ ᱟᱵᱚ ᱪᱤᱠᱟᱹ ᱞᱮᱠᱟᱛᱮᱵᱚᱱ ᱱᱚᱣᱟ ᱵᱚᱱ ᱵᱮᱵᱚᱦᱟᱨᱟ ᱟᱨ ᱱᱚᱣᱟ ᱨᱮᱱᱟᱜ ᱪᱤᱠᱟᱹ ᱞᱮᱠᱟᱛᱮ ᱯᱚᱨᱮᱨ ᱯᱚᱨᱮᱨ ᱯᱚᱨᱡᱚᱱᱢᱚ ᱞᱟᱹᱜᱤᱫ ᱵᱚᱱ ᱥᱟᱨᱮᱡ ᱫᱚᱦᱚᱭᱟ ᱥᱮ ᱥᱚᱢᱨᱚᱠᱷᱚᱱᱟᱵᱚᱱ ᱱᱚᱣᱟ ᱵᱮᱯᱟᱨ ᱱᱤᱭᱮ ᱠᱟᱹᱴᱤᱡ ᱞᱟᱝ ᱜᱟᱞᱚᱪᱟ
ᱤᱧᱟᱹᱜ ᱫᱚ ᱢᱚᱱᱮ ᱦᱳᱭᱳᱜ ᱜᱮᱭᱟ ᱡᱮ ᱫᱟᱜ ᱡᱮᱦᱩᱛᱩ ᱡᱤᱭᱚᱱ ᱠᱟᱱᱟ ᱛᱟᱭ ᱫᱟᱜ ᱫᱚ ᱚᱵᱚᱥᱥᱳᱭ ᱥᱚᱝᱨᱚᱠᱷᱚᱱ ᱫᱚᱨᱠᱟᱨ ᱟᱨ ᱫᱟᱜ ᱞᱮ ᱞᱮᱠᱷᱟᱱ ᱟᱵᱚ ᱫᱚ ᱱᱟᱱᱟ ᱦᱩᱱᱟᱹᱨ ᱤᱭᱟᱹ ᱠᱷᱚᱱᱟᱜ ᱵᱚᱱ ᱧᱟᱢ ᱢᱟ ᱡᱮᱢᱚᱱ ᱟᱵᱚᱣᱟᱜ ᱴᱤᱭᱩᱵᱮᱞ ᱛᱟᱨᱯᱚᱨ ᱠᱩᱧ ᱥᱟᱢ ᱢᱟᱨᱥᱟᱞ ᱜᱟᱰᱟ ᱯᱩᱠᱷᱨᱤ ᱡᱳᱫᱤᱭᱳ ᱜᱟᱰᱟ ᱯᱩᱠᱷᱨᱤ ᱨᱮᱱᱟᱜ ᱱ ᱫᱟᱜ ᱫᱚ ᱧᱩ ᱫᱚ ᱵᱟᱝ ᱜᱟᱱᱚᱜᱼᱟ ᱠᱤᱱᱛᱩ ᱚᱱᱟ ᱡᱩᱫᱤ ᱟᱵᱚ ᱟᱨ ᱢᱟᱱᱮ ᱛᱤ ᱨᱤ ᱠᱟᱛᱮᱜ ᱵᱚᱱ ᱧᱩᱭᱟ ᱛᱚᱵᱮ ᱠᱷᱟᱱ ᱫᱚ ᱚᱱᱟ ᱦᱚᱸ ᱧᱩ ᱜᱟᱱᱚᱜᱼᱟ ᱛᱟᱦᱞᱮ ᱩᱱᱟᱹᱜ ᱠᱤᱪᱷᱩ ᱛᱟᱯᱚᱛᱮ ᱟᱵᱚ ᱫᱟᱜ ᱵᱚᱱ ᱵᱮᱵᱚᱦᱟᱨ ᱫᱟ ᱛᱚ ᱟᱹᱵᱤᱱᱟᱜ ᱪᱮᱫ ᱢᱚᱱᱮ ᱦᱩᱭᱩᱜ ᱠᱟᱱ ᱛᱟᱵᱤᱱᱟ ᱱᱚᱣᱟ ᱫᱟᱜ ᱨᱮᱱᱟᱜ ᱵᱮᱵᱚᱦᱟᱨ ᱥᱚᱢᱚᱱᱫᱷᱮ ᱡᱟᱦᱟᱱᱟᱜ ᱞᱮ ᱵᱤᱱ?
ᱦᱮᱸ ᱟᱢ ᱡᱟᱦᱟᱸ ᱞᱮᱠᱟᱢ ᱞᱟᱹᱭ ᱠᱮᱫᱟ ᱡᱮ ᱫᱟᱜ ᱫᱚ ᱟᱵᱚ ᱟᱵᱚᱣᱟᱜ ᱡᱤᱭᱚᱱ ᱨᱮ ᱟᱹᱰᱤ ᱢᱟᱨᱟᱝ ᱮᱱᱮᱢᱮ ᱫᱚᱦᱚᱭᱫᱟ᱾ ᱱᱚᱝᱠᱟᱜᱮ ᱤᱧᱦᱩᱧ ᱞᱟᱹᱭᱟ ᱫᱟᱜ ᱫᱚ ᱡᱟᱦᱟᱸᱞᱮᱠᱟ ᱟᱵᱚ ᱵᱚᱱ ᱵᱟᱲᱟᱭᱟ ᱫᱟᱜ ᱫᱚ ᱟ ᱡᱤᱭᱚᱱ ᱠᱟᱱ ᱛᱟᱵᱚᱱᱟ᱾ ᱫᱟᱜ ᱨᱮᱱᱟᱜ ᱮᱱᱮᱢ ᱠᱚᱫᱚ ᱞᱟᱹᱭ ᱞᱮᱠᱷᱟᱱ ᱜᱟᱱᱚᱜᱼᱟ ᱡᱮ ᱟᱵᱚ ᱫᱟᱜ ᱫᱚ ᱧᱩ ᱠᱟᱛᱮᱜ ᱜᱮ ᱛᱟᱦᱮᱸ ᱦᱳᱭᱳᱜ ᱛᱟᱵᱚᱱᱟ ᱫᱟᱜ ᱵᱮᱜᱚᱨ ᱵᱟᱵᱚᱱ ᱵᱟᱧᱪᱟᱣ ᱛᱟᱦᱮᱸ ᱫᱟᱲᱮᱜᱼᱟ᱾ ᱚᱱᱟ ᱥᱟᱶᱛᱮ ᱦᱮ ᱚᱱᱟ ᱥᱟᱶᱛᱮ ᱟᱵᱚ ᱥᱩᱢᱩᱝ ᱫᱚ ᱵᱟᱝ ᱱᱚᱝᱠᱟ ᱟᱵᱚᱣᱟᱜ ᱡᱤᱵ ᱡᱤᱭᱟᱹᱞᱤ ᱨᱮᱱ ᱟᱵᱚᱣᱟᱜ ᱱᱚᱣᱟ ᱡᱤᱵ ᱵᱚᱭᱪ ᱪᱤᱛᱨᱚ ᱨᱮ ᱡᱟᱦᱟᱱ ᱛᱤᱱᱟᱹᱜ ᱡᱤᱵ ᱡᱤᱭᱟᱹᱞᱤ ᱠᱚ ᱢᱮᱱᱟᱜ ᱠᱚᱣᱟ᱾ ᱩᱱᱠᱩ ᱦᱚᱸ ᱫᱟᱜ ᱟᱹᱰᱤ ᱞᱟᱹᱠᱛᱤ ᱡᱤᱱᱤᱥ ᱠᱟᱱ ᱛᱟᱠᱚᱣᱟ᱾ ᱩᱱᱠᱩ ᱦᱚᱸ ᱫᱟᱜ ᱠᱚᱫᱚ ᱠᱚ ᱧᱩᱭ ᱜᱮᱭᱟ᱾ ᱚᱱᱟ ᱥᱟᱶᱛᱮ ᱦᱚ ᱤᱧ ᱤᱧᱤᱧ ᱞᱟᱹᱭᱟ ᱫᱟᱜ ᱫᱚ ᱟᱵᱚ ᱡᱟᱦᱟᱸ ᱵᱷᱚᱵᱤᱥᱚᱛ ᱯᱨᱚᱡᱚᱱᱢᱚ ᱡᱟᱦᱟᱸ ᱢᱮᱱᱟᱜ ᱠᱚ ᱛᱟᱵᱚᱱᱟ᱾ ᱥᱮ ᱦᱤᱡᱩᱜ ᱠᱟᱱ ᱯᱨᱚᱡᱚᱱᱢᱚ ᱥᱮ ᱯᱚᱨᱚᱵᱚᱨᱛᱤ ᱠᱚ ᱯᱨᱚᱡᱚᱱᱢᱚ ᱩᱱᱠᱩ ᱞᱟᱹᱜᱤᱫ ᱦᱚᱸ ᱟᱵᱚ ᱫᱟᱜ ᱵᱟᱧᱪᱟᱣ ᱠᱟᱛᱮᱜ ᱵᱚᱱ ᱫᱚᱦᱚᱭᱟ ᱡᱮ ᱟᱠᱚ ᱦᱚᱸ ᱱᱟᱯᱟᱭᱛᱮ ᱡᱟᱛᱮ ᱟᱠᱚᱣᱟᱜ ᱡᱤᱭᱚᱱ ᱱᱟᱯᱟᱭ ᱛᱮᱠᱚ ᱠᱷᱟᱸᱰᱟᱣ ᱫᱟᱲᱮᱭᱟᱜ ᱢᱟ᱾ ᱡᱟᱛᱮ ᱞᱟᱦᱟᱛᱮ ᱥᱮᱱ ᱠᱟᱛᱮ ᱱᱟᱱᱟᱱ ᱮᱸᱴᱠᱮᱴᱚᱬᱮ ᱨᱮᱦᱚᱸ ᱡᱟᱛᱮ ᱵᱟᱠᱚ ᱯᱟᱲᱟᱜ ᱢᱟ᱾
ᱦᱳᱭ᱾
ᱤᱧ ᱦᱚᱸ ᱱᱚᱣᱟ ᱜᱤᱧ ᱩᱸᱭᱦᱟᱹᱨ ᱛᱟᱦᱞᱮ ᱜᱚᱝᱠᱮ ᱱᱚᱣᱟ ᱫᱟᱜ ᱨᱮᱱᱟᱜ ᱫᱚ ᱟᱹᱰᱤ ᱠᱟᱱᱟᱭ ᱮᱱᱮᱢ ᱥᱮ ᱵᱮᱵᱚᱦᱟᱨ ᱠᱚᱫᱚ ᱢᱮᱱᱟᱜᱼᱟ᱾ ᱱᱚᱣᱟ ᱠᱚ ᱠᱟᱹᱴᱤᱡ ᱟᱢ ᱴᱷᱮᱱ ᱠᱷᱚᱱ ᱟᱸᱡᱚᱢ ᱥᱟᱱᱟᱧ ᱠᱟᱱᱟ᱾ ᱪᱮᱫ ᱚᱠᱟ ᱞᱮᱠᱟ ᱵᱚᱱ ᱵᱮᱵᱚᱦᱟᱨ ᱱᱚᱣᱟ ᱫᱟᱜ ᱫᱚ?
ᱚᱵᱚᱥᱥᱳᱭ ᱟᱹᱰᱤ ᱱᱟᱯᱟᱭ ᱵᱤᱱ ᱞᱮ ᱠᱟᱫᱟ ᱟᱹᱰᱤ ᱱᱟᱯᱟᱭ ᱠᱩᱠᱞᱤ ᱵᱤᱱ ᱫᱚᱦᱚ ᱠᱟᱫᱟ᱾ ᱫᱟᱜ ᱨᱮᱱᱟᱜ ᱵᱮᱵᱚᱦᱟᱨ ᱡᱩᱫᱤᱢ ᱧᱮᱞᱟ ᱯᱨᱚᱛᱷᱚᱢᱚᱛᱚ ᱟᱵᱚ ᱧᱩ ᱨᱮᱱᱟᱜ ᱵᱚᱱ ᱵᱮᱵᱚᱦᱟᱨᱫᱟ᱾ ᱟᱨ ᱱᱚᱣᱟ ᱫᱚ ᱱᱚᱣᱟ ᱪᱷᱟᱲᱟ ᱦᱚᱸ ᱢᱮᱱᱟᱜᱼᱟ ᱡᱟᱦᱟᱸ ᱠᱚ ᱟᱵᱚ ᱤᱥᱤᱱ ᱵᱟᱥᱟᱝ ᱨᱮ ᱪᱟᱥᱵᱟᱥ ᱨᱮᱵᱚᱱ ᱵᱮᱵᱚᱦᱟᱨᱫᱟ ᱛᱟᱪᱷᱟᱲᱟ ᱟᱵᱚᱨᱮᱱ ᱡᱟᱦᱟᱸᱭ ᱟᱹᱥᱩᱞ ᱡᱤᱵᱽᱼᱡᱤᱭᱟᱹᱞᱤ ᱵᱚᱱ ᱫᱚᱦᱚ ᱠᱟᱜ ᱠᱚᱣᱟ ᱡᱮᱢᱚᱱ ᱜᱟᱹᱭ ᱠᱟᱰᱟ ᱢᱮᱨᱚᱢ ᱵᱷᱤᱲᱤ ᱛᱷᱮᱠᱮ ᱩᱱᱠᱩ ᱞᱟᱹᱜᱤᱫ ᱦᱚᱸ ᱫᱟᱜ ᱫᱚ ᱟᱹᱰᱤᱴᱟᱜ ᱜᱮ ᱮᱱᱮᱢᱼᱮ ᱫᱚᱦᱚᱭ ᱮᱫᱟᱭ᱾ ᱟᱨ ᱟᱨ ᱱᱚᱣᱟ ᱫᱟᱜ ᱠᱚᱫᱚ ᱥᱚᱢᱵᱷᱚᱵ ᱵᱤᱥᱮᱥ ᱠᱚᱨᱮ ᱡᱟᱦᱟᱸ ᱠᱚᱨᱮ ᱧᱟᱢᱚᱜ ᱠᱟᱱᱟ ᱡᱮᱢᱚᱱ ᱟᱵᱚ ᱫᱚ ᱟᱨ ᱧᱩ ᱞᱟᱹᱜᱤᱫ ᱫᱚ ᱴᱤᱭᱩᱠᱚᱞ ᱠᱷᱚᱱᱟᱜ ᱵᱚᱱ ᱧᱟᱢ ᱮᱫᱟ ᱠᱩᱧ ᱠᱷᱚᱱᱟᱜ ᱵᱚᱱ ᱧᱟᱢ ᱮᱫᱟ᱾ ᱟᱨ ᱟᱨ ᱵᱤᱥᱮᱥ ᱠᱟᱨᱛᱮ ᱡᱚᱠᱷᱚᱱ ᱟᱵᱚ ᱟᱵᱚᱨᱮᱱ ᱡᱟᱦᱟᱸᱭ ᱟᱹᱥᱩᱞ ᱡᱤᱵᱽ ᱡᱤᱭᱟᱹᱞᱤ ᱢᱮᱱᱟᱜ ᱠᱚᱣᱟ ᱩᱱᱠᱩ ᱞᱟᱹᱜᱤᱫ ᱚᱸᱰᱮ ᱠᱷᱚᱱᱟᱜ ᱠᱤᱝᱵᱟ ᱦᱟᱸ ᱡᱟᱦᱟᱸ ᱯᱩᱠᱷᱨᱤ ᱨᱮᱱᱟᱜ ᱫᱟᱜ ᱢᱮᱱᱟᱜ ᱛᱟᱵᱚᱱᱟ ᱚᱱᱟ ᱵᱚᱱ ᱵᱮᱵᱚᱦᱟᱨ ᱮᱫᱟ᱾ ᱛᱚ ᱜᱚᱢᱠᱮ ᱟᱹᱵᱤᱱ ᱠᱟᱹᱴᱤᱡ ᱞᱟᱹᱭ ᱵᱤᱱ ᱥᱮ ᱮᱸ ᱫᱟᱜ ᱨᱮᱱᱟᱜ ᱡᱩᱫᱤ ᱥᱚᱴᱷᱤᱠ ᱵᱟᱵᱚᱱ ᱵᱮᱵᱚᱦᱟᱨᱟ ᱢᱟᱱᱮ ᱟᱵᱚ ᱚᱠᱟᱞᱮᱠᱟ ᱚᱥᱩᱵᱤᱫᱷᱟ ᱨᱮᱵᱚᱱ ᱯᱟᱲᱟᱜᱼᱟ?
ᱦᱮᱸ ᱡᱟᱦᱟᱸ ᱞᱟᱹᱭ ᱠᱮᱫᱮ ᱠᱤ ᱫᱟᱜ ᱨᱮᱱᱟᱜ ᱡᱮ ᱥᱚᱴᱷᱤᱠ ᱵᱟᱵᱚᱱ ᱵᱮᱵᱚᱦᱟᱨᱟ ᱥᱚᱴᱷᱤᱠ ᱵᱮᱵᱚᱦᱟᱨ ᱞᱟᱦᱟ ᱤᱧᱤᱧ ᱞᱟᱹᱭᱼᱟ ᱡᱮ ᱫᱟᱜ ᱟᱵᱚ ᱚᱠᱟᱞᱮᱠᱟ ᱚᱠᱟ ᱡᱟᱭᱜᱟ ᱨᱮ ᱟᱵᱚ ᱫᱟᱜ ᱠᱚᱵᱚᱱ ᱱᱚᱥᱴᱚᱭ ᱫᱟ ᱥᱮ ᱵᱟᱹᱲᱤᱡ ᱮᱫᱟ ᱵᱚᱱ ᱥᱮ ᱚᱱᱟ ᱫᱟᱜ ᱫᱚᱵᱩ ᱟᱵᱚ ᱵᱚᱱ ᱵᱟᱰᱟᱭᱟ ᱡᱮ ᱡᱚᱠᱷᱚᱱ ᱟᱵᱚ ᱵᱚᱱ ᱱᱚᱣᱟ ᱧᱮᱞ ᱧᱟᱢ ᱠᱟᱱᱟ ᱡᱮ ᱟᱵᱚᱣᱟᱜ ᱱᱚᱣᱟ ᱥᱟᱶᱛᱟ ᱨᱮ ᱡᱮ ᱡᱟᱹᱥᱛᱤ ᱠᱟᱭᱛᱮ ᱫᱟᱜ ᱠᱚᱵᱚᱱ ᱵᱮᱵᱚᱦᱟᱨ ᱮᱫᱟ
ᱦᱳᱭ
ᱡᱟᱦᱟᱸ ᱞᱮᱠᱟ ᱵᱚᱱ ᱧᱮᱞᱟ ᱛᱩᱯᱩ ᱠᱚᱨᱮ ᱡᱟᱦᱟᱱ ᱟ... ᱛᱤ ᱟᱹᱨᱩᱵ ᱠᱚᱨᱮ ᱚᱱᱟ ᱥᱟᱶᱛᱮ ᱡᱟᱦᱟᱸ ᱟᱵᱚ ᱵᱟᱹᱫᱽ ᱵᱟᱹᱭᱦᱟᱹᱲ ᱨᱮ ᱡᱚᱠᱷᱚᱱ ᱵᱚᱱ ᱪᱟᱥᱚᱜ ᱠᱟᱱᱟ ᱚᱱᱟ ᱪᱟᱥ ᱨᱮ ᱵᱮ ᱪᱟᱥ ᱨᱮ ᱪᱟᱥ ᱨᱮ ᱡᱚᱠᱷᱚᱱ ᱵᱚᱱ ᱵᱮᱵᱚᱦᱟᱨ ᱮᱫᱟ ᱛᱚᱠᱷᱚᱱ ᱫᱚ ᱚᱛᱤᱨᱤᱠᱛᱚ ᱫᱟᱜ ᱵᱚᱱ ᱵᱮᱵᱚᱦᱟᱨ ᱜᱚᱫ ᱠᱟᱜ ᱚᱱᱟ ᱠᱷᱟᱹᱛᱤᱨ ᱪᱟᱥ ᱦᱚᱸ ᱪᱟᱥ ᱨᱮᱦᱚᱸ ᱡᱟᱦᱟᱸ ᱵᱮᱥᱤ ᱫᱟᱜ ᱵᱟᱭ ᱞᱟᱜᱟᱜᱼᱟ ᱚᱱᱟ ᱡᱟᱭᱜᱟ ᱨᱮ ᱵᱮᱥᱤ ᱫᱟᱜ ᱵᱚᱱ ᱮᱢᱟᱜ ᱠᱟᱱᱟ ᱚᱱᱟ ᱠᱷᱟᱹᱛᱤᱨ ᱟᱹᱰᱤ ᱫᱟᱜ ᱦᱚᱸ ᱟᱹᱰᱤ ᱚᱯᱚᱪᱚᱭᱚᱜ ᱠᱟᱱ ᱛᱟᱵᱚᱱᱟ
ᱦᱮᱸ
ᱦᱮ ᱱᱚᱝᱠᱟ ᱜᱮ ᱤᱧ ᱫᱩᱧ ᱞᱟᱹᱭᱟ ᱱᱚᱝᱠᱟ ᱠᱟᱛᱮᱜ ᱜᱮ ᱟᱵᱚᱣᱟᱜ ᱱᱚᱣᱟ ᱫᱟᱜ ᱫᱚ ᱵᱚᱱ ᱵᱮᱵᱚᱦᱟᱨ ᱵᱟᱹᱲᱛᱤᱭᱮᱫᱟ ᱥᱮ ᱫᱟᱜ ᱵᱚᱱ ᱚᱯᱚᱪᱚᱭ ᱮᱫᱟ ᱟᱪᱪᱷᱟ ᱜᱚᱝᱠᱮ ᱛᱟᱦᱚᱞᱮ ᱱᱚᱜ.... ᱱᱚᱣᱟ ᱫᱚ ᱞᱟᱝ ᱜᱟᱯᱟᱞᱢᱟᱨᱟᱜ ᱠᱟᱱᱟ ᱛᱟᱦᱚᱞᱮ ᱪᱮᱫ ᱞᱮᱠᱟᱛᱮ ᱟᱵᱚ ᱱᱚᱣᱟ ᱫᱟᱜ ᱡᱮ ᱵᱚᱱ ᱡᱟᱹᱥᱛᱤ ᱵᱚᱱ ᱵᱮᱵᱚᱦᱟᱨ ᱮᱫᱟ ᱱᱚᱶᱟ ᱪᱤᱠᱟᱹ ᱞᱮᱠᱟᱛᱮ ᱵᱚᱱ ᱠᱚᱢ-ᱟ ᱢᱤᱫ ᱠᱟᱹᱴᱤᱡ ᱟᱢ ᱟᱢ ᱴᱷᱮᱱ ᱠᱷᱚᱱ ᱵᱟᱲᱟᱭ ᱥᱟᱱᱟᱧ ᱠᱟᱱᱟ
ᱟᱹᱰᱤ ᱱᱟᱯᱟᱭ ᱠᱩᱠᱞᱤ ᱵᱤᱱ ᱫᱚᱦᱚ ᱠᱟᱫᱟ ᱜᱚᱢᱠᱮ ᱟᱵᱚ ᱱᱚᱜᱼᱚᱭ ᱡᱮ ᱫᱟᱜ ᱟᱹᱰᱤ ᱵᱟᱹᱲᱛᱤ ᱵᱚᱱ ᱵᱮᱵᱚᱦᱟᱨᱫᱟ ᱥᱮ ᱟᱵᱚ ᱵᱟᱝ ᱵᱩᱡᱽ ᱠᱟᱛᱮᱫ ᱜᱮ ᱫᱟᱜ ᱠᱚ ᱵᱚᱱ ᱚᱯᱚᱡᱚᱭ ᱮᱫᱟ ᱱᱚᱣᱟ ᱫᱚ ᱠᱤᱱᱛᱩ ᱟᱵᱚᱣᱟᱜ ᱚᱥᱩᱵᱤᱫᱷᱟ ᱜᱮ ᱦᱩᱭᱩᱜ ᱛᱟᱵᱚᱱᱟ ᱟᱨ ᱥᱟᱶᱛᱮ ᱟᱵᱚᱥᱭᱟ ᱡᱟᱦᱟᱸᱭ ᱱᱚᱣᱟ ᱟᱵᱚ ᱯᱚᱨᱤᱵᱮᱥ ᱨᱮ ᱡᱟᱦᱟᱸᱭ ᱟᱨᱦᱚᱸ ᱡᱟᱦᱟᱸᱭ ᱡᱤᱵᱽᱡᱤᱭᱟᱹᱞᱤ ᱢᱮᱱᱟᱜ ᱠᱚᱣᱟ ᱩᱱᱠᱩᱣᱟᱜ ᱦᱚᱸ ᱢᱤᱫᱴᱮᱱ ᱚᱥᱩᱵᱤᱫᱷᱟ ᱥᱨᱤᱥᱴᱤᱭᱟ ᱥᱮ ᱵᱮᱱᱟᱜᱼᱟ ᱛᱚ ᱟᱵᱚ ᱱᱚᱣᱟ ᱫᱟᱜ ᱚᱯᱚᱪᱚᱭ ᱵᱚᱱ ᱵᱚᱱᱫᱚ ᱫᱟᱲᱮᱭᱟᱜ ᱟᱢ ᱯᱨᱚᱭᱡᱚᱱ ᱨᱮᱱᱟᱜ ᱵᱮᱥᱤ ᱵᱟᱵᱚᱱ ᱵᱮᱵᱚᱦᱟᱨ-ᱟ ᱞᱟᱹᱠᱛᱤ ᱨᱮᱱᱟᱜ ᱵᱮᱥᱤ ᱫᱚ ᱵᱚ ᱵᱮᱵᱚᱦᱟᱨ ᱞᱮᱠᱷᱟᱱ ᱟᱹᱰᱤ ᱱᱟᱱᱟ ᱦᱩᱱᱟᱹᱨ ᱥᱚᱢᱚᱥᱭᱟ ᱵᱚᱱ ᱧᱮᱞᱧᱟᱢᱟ ᱟᱨ ᱢᱟᱱᱮ ᱟᱵᱚ ᱡᱟᱦᱟᱸ ᱛᱤᱱᱟᱹᱜ ᱫᱚᱨᱠᱟᱨ ᱛᱟᱵᱚᱱ ᱚᱱᱟ ᱦᱩᱭ ᱫᱟᱲᱮᱭᱟᱜᱼᱟ ᱧᱩ ᱞᱟᱹᱜᱤᱫ ᱛᱮ ᱟᱸ ᱛᱩᱯᱩ ᱞᱟᱹᱜᱤᱫ ᱛᱮ ᱪᱟᱥᱵᱟᱥ ᱞᱟᱹᱜᱤᱫ ᱛᱮ ᱟᱨ ᱡᱟᱦᱟᱸ ᱛᱤᱱᱟᱹᱜ ᱴᱟᱜ ᱫᱚᱨᱠᱟᱨ ᱩᱱᱟᱹᱜ ᱴᱟᱜ ᱜᱮᱵᱚᱱ ᱵᱮᱵᱚᱦᱟᱨ-ᱟ ᱟᱨ ᱵᱤᱥᱮᱥ ᱠᱟᱛᱮ ᱟᱵᱚ ᱱᱚᱡᱚᱨ ᱵᱚᱱ ᱫᱚᱦᱚᱭᱟ ᱟᱸ... ᱱᱚᱶᱟ ᱡᱮ ᱫᱟᱜ ᱚᱯᱚᱪᱚᱭ ᱱᱚᱶᱟ ᱵᱚᱱᱫᱚ ᱨᱮᱱᱟᱜ ᱟᱪᱪᱷᱟ ᱜᱚᱢᱠᱮ ᱟᱹᱵᱤᱱ ᱞᱟᱹᱭ ᱵᱤᱱ ᱥᱮ ᱱᱚᱶᱟ ᱫᱟᱜ ᱚᱯᱚᱪᱚᱭ ᱵᱚᱱᱫᱚ ᱞᱟᱹᱜᱤᱫ ᱛᱮ ᱟᱨ ᱥᱮ ᱫᱟᱜ ᱟᱨᱦᱚᱸ ᱥᱚᱝᱨᱚᱠᱷᱚᱱ ᱞᱟᱹᱜᱤᱫ ᱛᱮ ᱟᱵᱚ ᱪᱮᱫ ᱱᱟᱣᱟ-ᱱᱟᱣᱟ ᱩᱯᱟᱹᱭ ᱵᱚᱱ ᱟᱯᱱᱟᱨ ᱫᱟᱲᱮᱭᱟᱜᱼᱟ?
ᱦᱮᱸ ᱟᱢ ᱡᱟᱸᱦᱟ ᱞᱮᱠᱟᱢ ᱞᱟᱹᱭ ᱠᱮᱫᱟ ᱡᱮ ᱫᱟᱜ ᱠᱚᱫᱚ ᱟᱹᱰᱤ ᱟᱭᱢᱟ ᱞᱮᱠᱟ ᱜᱮ ᱩᱯᱟ. ᱭ ᱟᱭᱢᱟ ᱞᱮᱠᱟᱛᱮ ᱚᱯᱚᱪᱚᱭ ᱦᱩᱭᱩᱜ ᱠᱟᱱ ᱛᱟᱵᱚᱱᱟ ᱚᱥᱩᱵᱤᱫᱷᱟ ᱵᱟᱲᱛᱤ ᱮᱫᱟ ᱵᱚᱱ ᱚᱱᱠᱟ ᱜᱮ ᱤᱧᱦᱩᱧ ᱞᱟᱹᱭᱟ ᱫᱟᱜ ᱫᱚ ᱡᱟᱹᱥᱛᱤ ᱜᱮᱵᱚᱱ ᱵᱮᱵᱚᱦᱟᱨ ᱟ... ᱡᱟᱦᱟᱸ ᱞᱮᱠᱟᱢ ᱞᱟᱹᱭ ᱠᱮᱫᱟ ᱛᱩᱯᱩ ᱨᱮ ᱤᱥᱤᱱ ᱵᱟᱥᱟᱝ ᱨᱮ ᱡᱟᱸᱦᱟᱱ ᱵᱟᱹᱫᱽ ᱵᱟᱹᱭᱦᱟᱹᱲ ᱠᱚᱨᱮ ᱟᱹᱰᱤ ᱡᱟᱹᱥᱛᱤ ᱜᱮ ᱫᱟᱜ ᱠᱚᱵᱚᱱ ᱵᱮᱵᱚᱦᱟᱨ ᱢᱟ ᱚᱱᱮ ᱚᱱᱟ ᱨᱮᱱᱟᱜ ᱢᱤᱫ ᱤᱧᱫᱩᱧ ᱞᱟᱹᱭᱟ ᱡᱮ ᱱᱚᱣᱟ ᱡᱟᱹᱥᱛᱤ ᱵᱮᱵᱚᱦᱟᱨ ᱠᱚᱢ ᱞᱟᱹᱜᱤᱫ ᱫᱚ ᱟᱵᱚ ᱢᱟᱹᱱᱢᱤ ᱠᱚ ᱦᱮᱸ ᱟᱵᱚ ᱡᱟᱹᱥᱛᱤ ᱡᱟᱹᱥᱛᱤ ᱫᱟᱨᱮ ᱫᱟᱨᱮ ᱱᱟᱹᱲᱤ ᱠᱚ ᱨᱚᱦᱚᱭ ᱦᱩᱭᱩᱜ ᱛᱟᱵᱚᱱᱟ᱾
ᱦᱳᱭ
ᱚᱱᱟ ᱚᱱᱟ ᱥᱟᱶᱛᱮ ᱦᱮᱸ ᱡᱟᱦᱟᱸ ᱟᱵᱚ ᱱᱟᱱᱟ ᱨᱚᱠᱚᱢ ᱟᱫᱷᱩᱱᱤᱠ ᱯᱚᱫᱽᱫᱷᱚᱛᱤ ᱠᱚ ᱦᱤᱡᱩᱜ ᱠᱟᱱᱟ ᱚᱱᱟ ᱯᱚᱫᱽᱫᱷᱚᱛᱤ ᱞᱮᱠᱟᱛᱮ ᱟᱵᱚ ᱦᱮᱸ ᱟᱵᱚ ᱡᱟᱦᱟᱸ ᱚᱲᱟᱜ ᱨᱮᱱᱟᱜ ᱪᱷᱟᱫ ᱠᱚ ᱛᱟᱸᱦᱮᱱ ᱛᱟᱵᱚᱱ ᱡᱟᱦᱟᱸᱭᱼᱟᱜ ᱫᱚᱞᱟᱱ ᱚᱲᱟᱜ ᱛᱟᱵᱚ ᱚᱱᱟ ᱪᱷᱟᱫᱽ ᱨᱮ ᱫᱟᱜ ᱥᱚᱝᱨᱚᱠᱷᱚᱱ ᱢᱤᱫᱴᱮᱱ ᱴᱮᱝᱠᱤ ᱨᱮ ᱫᱟᱜ ᱵᱚᱱ ᱥᱚᱝᱨᱚᱠᱷᱚᱱ ᱫᱚᱦᱚ ᱞᱮᱠᱷᱟᱱ ᱚᱱᱟ ᱫᱟᱜ ᱦᱚᱸ ᱯᱚᱨᱚᱵᱚᱨᱛᱤ ᱠᱟᱞ ᱨᱮ ᱟᱵᱚ ᱵᱚᱱ ᱵᱮᱵᱚᱦᱟᱨ ᱫᱟᱲᱮᱭᱟᱜᱼᱟ ᱚᱱᱟ ᱥᱟᱶᱛᱮ ᱡᱟᱦᱟᱸᱭᱼᱟᱜ ᱫᱚᱞᱟᱱ ᱚᱲᱟᱜ ᱵᱟᱹᱱᱩᱜ ᱛᱟᱠᱚᱣᱟ᱾ ᱡᱟᱦᱟᱸᱭ ᱴᱤᱱ ᱮᱰᱵᱮᱥᱴᱟᱨ ᱨᱮᱱᱟᱜ ᱚᱲᱟᱜ ᱛᱟᱠᱚ ᱩᱱᱠᱩ ᱦᱚᱸ ᱟᱠᱚᱣᱟᱜ ᱱᱚᱣᱟ ᱵᱟᱹᱭ ᱛᱮ ᱚᱱᱮ ᱫᱟᱜ ᱦᱟᱥᱟ ᱞᱟᱛᱟᱨ ᱨᱮ ᱡᱟᱦᱟᱸᱱᱼᱟᱜ ᱴᱮᱝᱠᱤ ᱥᱮ ᱡᱟᱦᱟᱸᱱᱼᱟᱜ ᱢᱟᱨᱟᱝ ᱢᱤᱫᱴᱟᱝ ᱜᱚᱨᱛᱚ ᱵᱮᱱᱟᱣ ᱠᱟᱛᱮᱫ ᱚᱱᱟ ᱨᱮ ᱫᱟᱜ ᱥᱚᱝᱨᱚᱠᱷᱚ ᱠᱟᱛᱮ ᱫᱚᱦᱚ ᱠᱟᱛᱮᱫ ᱠᱚ ᱚᱱᱟ ᱫᱟᱜ ᱫᱚᱵᱚᱱ ᱵᱟᱧᱪᱟᱣ ᱫᱟᱲᱮᱭᱟᱜᱼᱟ ᱥᱮ ᱚᱱᱟ ᱫᱟᱜ ᱫᱚᱵᱚᱱ ᱯᱚᱨᱚᱵᱚᱨᱛᱤ ᱠᱟᱞ ᱨᱮᱦᱚᱸᱵᱚᱱ ᱵᱮᱵᱚᱦᱟᱨ ᱫᱟᱲᱭᱟᱜ ᱚᱱᱟ ᱥᱟᱶᱛᱮ ᱤᱧᱫᱩᱧ ᱞᱟᱹᱭ ᱟ ᱟᱵᱚ ᱡᱟᱦᱟᱸ ᱪᱟᱥ ᱠᱟᱹᱢᱤ ᱠᱚᱨᱮᱜ ᱡᱟᱦᱟᱸ ᱫᱟᱜ ᱠᱚᱵᱚᱱ ᱮᱢᱟᱜ ᱠᱟᱱᱟ ᱾ ᱱᱚᱣᱟ ᱡᱟᱹᱥᱛᱤ ᱵᱟᱝ ᱵᱮᱵᱚᱦᱟᱨ ᱠᱟᱛᱮᱜ ᱟᱭᱢᱟ ᱨᱚᱠᱚᱢ ᱱᱟᱱᱟ ᱯᱚᱫᱷᱚᱛᱤ ᱠᱚ ᱦᱤᱡᱩᱜ ᱠᱟᱱᱟ ᱱᱮᱛᱟᱨ ᱧᱮᱞ ᱧᱟᱢᱚᱜ ᱠᱟᱱᱟ ᱾ ᱚᱱᱟ ᱯᱚᱫᱽᱫᱷᱚᱛᱤ ᱡᱩᱫᱤ ᱦᱮᱸ ᱚᱱᱟ ᱯᱚᱫᱽᱫᱚᱛᱤ ᱡᱩᱫᱤ ᱵᱚᱱ ᱟᱵᱚᱣᱟᱜ ᱪᱟᱥ ᱠᱟᱹᱢᱤ ᱨᱮ ᱵᱚᱱ ᱵᱮᱵᱚᱦᱟᱨ ᱫᱟᱲᱮᱭᱟᱜᱼᱟ ᱛᱟᱦᱚᱞᱮ ᱱᱚᱝᱠᱟ ᱫᱟᱜ ᱫᱚ ᱩᱱᱟᱹᱜ ᱫᱚ ᱵᱟᱵᱚᱱ ᱚᱯᱪᱚᱭ ᱥᱮ ᱵᱮᱡᱤᱥᱛᱤᱛᱚ ᱞᱚᱵᱚᱱ ᱵᱮᱵᱚᱦᱟᱨ ᱫᱟᱲᱮᱭᱟᱜᱼᱟ ᱤᱧᱫᱩᱧ ᱢᱚᱱᱮᱭᱟ
ᱦᱮᱸ
ᱦᱮᱭ
ᱜᱚᱝᱠᱮ ᱛᱟᱦᱚᱞᱮ ᱟᱢᱟᱜ ᱡᱟᱦᱟᱱᱟᱜ ᱠᱩᱠᱞᱤ ᱠᱚ ᱛᱟᱦᱮᱸ ᱞᱮᱱ ᱠᱷᱟᱱ ᱠᱟᱹᱴᱤᱡ ᱠᱩᱠᱞᱤ ᱫᱟᱲᱮ ᱟᱹᱧᱟᱹ
ᱦᱮᱸ ᱛᱚ ᱟᱞᱟᱝ ᱫᱚ ᱜᱟᱞᱚᱪ ᱨᱮᱱᱟᱜ ᱟᱹᱰᱤ ᱢᱩᱪᱟᱹᱫ ᱥᱮᱫ ᱜᱮᱞᱟᱝ ᱦᱮᱡ ᱠᱟᱱᱟ᱾ ᱛᱚ ᱟᱞᱟᱝ ᱡᱟᱦᱟᱸ ᱠᱚ ᱟᱸᱸᱸ ᱵᱤᱥᱮᱥ ᱠᱟᱛᱷᱟ ᱡᱮ ᱫᱟᱜ ᱨᱮᱱᱟᱜ ᱥᱚᱴᱷᱤᱠ ᱵᱮᱵᱚᱦᱟᱨ ᱟᱨ ᱫᱟᱜ ᱯᱚᱨᱚᱵᱚᱨᱛᱤ ᱯᱨᱚᱡᱚᱱᱢᱚ ᱞᱟᱹᱜᱤᱫ ᱛᱮ ᱵᱟᱸᱧᱪᱟᱣ ᱥᱚᱝᱨᱚᱠᱠᱷᱚᱱ ᱥᱮ ᱚᱯᱚᱪᱚᱭ ᱵᱚᱱᱫᱚ ᱱᱚᱣᱟ ᱠᱚ ᱱᱤᱭᱮ ᱞᱟᱝ ᱜᱟᱞᱳᱪ ᱱᱟ ᱛᱚ ᱟᱵᱤᱱ ᱡᱟᱦᱟᱸ ᱵᱤᱱ ᱞᱟᱹᱭ ᱠᱮᱫᱟ ᱚᱱᱟ ᱫᱚ ᱟᱹᱰᱤ ᱢᱚᱸᱡᱽ ᱜᱮᱵᱤᱱ ᱞᱟᱹᱭ ᱠᱮᱫᱟ ᱡᱮ ᱟᱵᱚ ᱯᱚᱨᱚᱵᱚᱨᱛᱤ ᱯᱨᱚᱡᱚᱱᱢᱚ ᱞᱟᱹᱜᱤᱫ ᱫᱟᱜ ᱵᱟᱧᱪᱟᱣ ᱞᱟᱹᱜᱤᱫ ᱛᱮ ᱱᱟᱱᱟᱦᱩᱱᱟᱹᱨ ᱠᱟᱭᱫᱟ ᱵᱚᱱ ᱟᱯᱱᱟᱨ ᱫᱟᱲᱮᱭᱟᱜᱼᱟ ᱡᱮᱢᱚᱱᱴᱟ ᱪᱷᱟᱫᱽ ᱨᱮᱱᱟᱜ ᱡᱟᱦᱟᱸ ᱪᱷᱟᱸᱫᱽ ᱡᱟᱦᱟᱸ ᱛᱟᱦᱮᱱᱟ ᱚᱸᱰᱮ ᱴᱮᱝᱠᱤ ᱵᱟᱹᱭᱥᱟᱹᱣ ᱠᱟᱛᱮᱜ ᱥᱮᱨᱢᱟ ᱨᱮᱱᱟᱜ ᱨᱤᱢᱤᱞ ᱡᱟᱹᱲᱤ ᱚᱱᱟᱵᱚᱱ ᱥᱚᱝᱨᱚᱠᱠᱷᱚᱱ ᱫᱟᱲᱮᱭᱟᱜᱼᱟ ᱾ ᱥᱮ ᱚᱱᱟ ᱨᱮᱵᱚᱱ ᱫᱚᱦᱚ ᱫᱟᱲᱮᱭᱟᱜᱼᱟ ᱛᱟ ᱯᱚᱨᱚᱵᱚᱨᱛᱤ ᱟᱵᱚᱣᱟᱜ ᱡᱚᱠᱷᱚᱱ ᱫᱚᱨᱠᱟᱨ ᱦᱩᱭᱩᱜ ᱛᱟᱵᱚᱱᱟ ᱚᱱᱟ ᱫᱟᱜ ᱵᱚᱱ ᱵᱮᱵᱚᱦᱟᱨ ᱫᱟᱲᱮᱭᱟᱜᱼᱟ ᱛᱟᱨ ᱯᱟᱥᱟᱯᱟᱥᱤ ᱡᱟᱦᱟᱸ ᱚᱸᱱᱮ ᱫᱟᱜ ᱟᱵᱟᱨ ᱡᱟᱦᱟᱸ ᱥᱮᱨᱢᱟ ᱠᱷᱚᱱᱟᱜ ᱡᱟᱹᱲᱤᱜ ᱠᱟᱱᱟ ᱚᱱᱟ ᱡᱚᱠᱷᱚᱱ ᱟᱵᱟᱨ ᱚᱱᱮ ᱯᱟᱭᱤᱯ ᱫᱟᱨᱟᱭᱛᱮ ᱟᱵᱚ ᱡᱚᱠᱷᱚᱱ ᱯᱟᱭᱤᱯ ᱵᱚᱱ ᱵᱮᱵᱚᱦᱟᱨ ᱫᱟ ᱚᱱᱟ ᱫᱟᱜ ᱟᱵᱟᱨ ᱟᱸᱻ ᱚᱱᱟ ᱚᱛ ᱞᱟᱛᱟᱨ ᱨᱮ ᱵᱟᱭ ᱞᱟᱹᱜᱤᱫ ᱛᱮ ᱚᱱᱟ ᱫᱚ ᱟᱹᱰᱤᱴᱟᱜ ᱜᱮ ᱫᱟᱜ ᱨᱮᱱᱟᱜ ᱟᱸᱻ ᱡᱟᱦᱟᱸ ᱩᱛᱥᱚ ᱚᱱᱟ ᱮᱴᱟᱜᱮ ᱢᱚᱴᱟᱢᱩᱴᱤ ᱯᱮᱨᱮᱡ ᱮ ᱫᱚᱦᱚᱭ ᱫᱟᱭ ᱥᱮ ᱟᱵᱚᱣᱟᱜ ᱯᱚᱨᱚᱵᱚᱨᱛᱤ ᱠᱟᱞ ᱨᱮ ᱟᱨᱦᱚᱸ ᱟᱵᱚ ᱡᱚᱠᱷᱚᱱ ᱡᱟᱦᱟᱱᱟᱜ ᱠᱩᱸᱧ ᱠᱚᱵᱚᱱ ᱛᱟᱲᱟᱣᱟ ᱥᱮᱻ ᱚᱝᱠᱟᱱ ᱴᱤᱭᱩᱵᱚᱭᱮᱞ ᱠᱤᱝᱵᱟ ᱥᱟᱵᱼᱢᱟᱨᱥᱟᱞ ᱜᱮᱵᱚᱱ ᱵᱮᱱᱟᱣᱟ ᱛᱚᱠᱷᱚᱱ ᱚᱱᱟ ᱫᱟᱜ ᱜᱮ ᱟᱵᱚᱣᱟᱜ ᱠᱟᱡᱮ ᱨᱮ ᱞᱟᱜᱟᱜ ᱛᱟᱵᱚᱱᱟ ᱛᱚᱻᱻ ᱟᱹᱵᱤᱱ ᱠᱟᱹᱴᱤᱡ ᱞᱟᱹᱭ ᱵᱤᱱ ᱡᱮ ᱱᱚᱣᱟ ᱜᱟᱞᱚᱪ ᱛᱤᱱᱟᱹᱜ ᱴᱟ ᱟᱻ ᱥᱟᱹᱠᱷᱤ ᱥᱚᱵᱷᱟᱭᱮᱱᱟ?
ᱜᱟᱞᱚᱪ ᱨᱮᱱᱟᱜ ᱢᱩᱪᱟᱹᱫ ᱨᱮ ᱞᱟᱝ ᱦᱮᱡ ᱟᱠᱟᱱᱟ ᱢᱮᱱᱠᱷᱟᱱ ᱟᱨᱦᱚᱸ ᱟᱭᱢᱟ ᱞᱮᱠᱟ ᱜᱮ ᱫᱟᱜ ᱫᱚᱵᱚᱱ ᱥᱚᱝᱨᱚᱠᱷᱚᱱ ᱫᱟᱲᱮᱭᱟᱜᱼᱟ ᱡᱟᱦᱟᱸ ᱞᱮᱠᱟ ᱦᱩᱸ ᱟᱵᱚ ᱡᱟᱹᱥᱛᱤ ᱯᱩᱠᱷᱨᱤ ᱵᱟᱸᱫᱷ ᱠᱚ ᱡᱩᱫᱤ ᱵᱚᱱ ᱵᱮᱱᱟᱣ ᱚᱱᱟ ᱡᱚᱠᱷᱚᱱ ᱱᱚᱣᱟ ᱵᱚᱨᱥᱟ ᱫᱤᱱ ᱥᱮ ᱡᱟᱹᱯᱩᱫ ᱫᱤᱱ ᱡᱚᱠᱷᱚᱱ ᱡᱟᱹᱥᱛᱤ ᱫᱟᱜ ᱮ ᱡᱟᱹᱨᱤᱭᱟ ᱛᱚᱠᱷᱚᱱ ᱱᱚᱣᱟ ᱵᱟᱸᱫᱷ ᱯᱩᱠᱷᱨᱤ ᱠᱚᱨᱮ ᱫᱟᱜ ᱠᱚ ᱯᱮᱨᱮᱡᱚᱜᱼᱟ ᱫᱟᱜ ᱯᱮᱨᱮᱡ ᱞᱮᱠᱷᱟᱱ ᱪᱮᱫ ᱪᱤᱠᱟᱹᱜᱼᱟ ᱚᱱᱟ